ᱦᱩᱸ
ᱦᱮᱞᱳ, ᱦᱮᱞᱳ ᱦᱮᱸ ᱜᱚᱢᱠᱮ ᱡᱚᱦᱟᱨ ᱜᱮ᱾
ᱦᱳᱭ ᱜᱚᱢᱠᱮ ᱡᱚᱦᱟᱨ᱾
ᱦᱳᱭ ᱜᱚᱝᱠᱮ ᱡᱚᱦᱟᱨ ᱜᱮ᱾ ᱪᱮᱫ ᱠᱚ ᱪᱤᱠᱟᱹ ᱵᱟᱲᱟᱭ ᱠᱟᱱᱟ? ᱟᱞᱤᱧ ᱫᱚ ᱪᱮᱫ ᱦᱚᱸ ᱵᱟᱝ ᱚᱲᱟ ᱠᱚᱨᱮ ᱜᱮ᱾ ᱦᱩᱸ ᱜᱚᱝᱠᱮ ᱚᱲᱟᱜ ᱠᱚᱨᱮ ᱪᱮᱫᱮ ᱞᱮᱠᱟ ᱦᱮᱱᱟᱜ ᱵᱮᱱᱟ, ᱥᱟᱶᱛᱮ ᱟᱯᱮ ᱨᱮᱱ ᱚᱲᱟᱜ ᱠᱚ ᱪᱮᱫ ᱞᱮᱠᱟ ᱦᱮᱱᱟᱜ ᱠᱚᱣᱟ᱾
ᱦᱳᱭ ᱜᱚᱝᱠᱮ ᱟᱹᱞᱤᱧ ᱦᱚᱸ ᱱᱟᱯᱟᱭ ᱜᱮ ᱥᱟᱶᱛᱮ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ ᱪᱮᱫ?
ᱚ
ᱜᱚᱝᱠᱮ ᱟᱵᱮᱱ ᱜᱮ ᱚᱠᱟ ᱞᱮᱠᱟ ᱟᱨ ᱟᱵᱮᱱᱟᱜ ᱚᱲᱟᱜ ᱦᱚᱲ ᱠᱚ ᱚᱠᱟᱞᱮ ᱞᱮᱠᱟ ᱢᱮᱱᱟᱜ ᱠᱚᱣᱟ? ᱟᱨ ᱪᱮᱫ
ᱦᱳᱭ ᱟᱹᱞᱤᱧ ᱦᱚᱸ ᱱᱟᱯᱟᱭ ᱜᱮᱭᱟᱞᱤᱧ ᱜᱚᱝᱠᱮ ᱚᱲᱟᱜ ᱠᱚᱨᱮᱱ ᱡᱚᱛᱚ ᱜᱮ ᱱᱟᱯᱟᱭ ᱜᱮᱭᱟ ᱠᱚ ᱟᱯᱟ ᱫᱚ ᱛᱚ ᱟᱨ ᱪᱮᱫ ᱠᱚᱵᱮᱱ ᱪᱤᱠᱟᱹ ᱵᱟᱲᱟᱭᱟᱜ-ᱟ, ᱱᱤᱛᱚᱜ ᱫᱚ ᱜᱚᱢᱠᱮ? ᱡᱚᱢ ᱵᱟᱲᱟ ᱠᱩ, ᱮᱱᱠᱷᱟᱱ ᱚᱲᱟᱜ ᱠᱚᱨᱮ ᱜᱮ ᱟᱨ ᱪᱮᱫ ᱫᱩᱲᱩᱵ ᱵᱟᱲᱟ ᱦᱩᱭ ᱠᱟᱱᱟ᱾ ᱟᱨ ᱱᱤᱛᱚᱜ ᱟᱜ ᱡᱚᱢᱟᱜ ᱫᱚᱵᱮᱱ ᱡᱚᱢ ᱠᱮᱭᱟ ᱥᱮ ᱵᱟᱝ? ᱚᱱᱟ ᱠᱚ ᱜᱚᱝᱠᱮ ᱡᱚᱢᱟᱜ ᱠᱚᱫᱚ ᱡᱚᱢ ᱠᱟᱱᱟ ᱜᱚᱢᱠᱮ᱾ ᱦᱮᱸ ᱜᱚᱝᱠᱮ ᱟᱫᱚ ᱪᱮᱫ ᱠᱚ ᱟᱛᱮᱞᱟᱝ ᱜᱟᱞᱢᱟᱨᱟᱣ ᱞᱮᱱᱠᱷᱟᱱ ᱵᱟᱝ ᱦᱩᱭᱩᱜ-ᱟ? ᱦᱩᱸᱻ ᱡᱟᱦᱟᱸ ᱱᱟᱜ ᱜᱮ ᱞᱟᱹᱭ ᱵᱤᱱ ᱟᱨᱠᱤ ᱚᱱᱟ ᱠᱚ ᱱᱤᱭᱟᱹ ᱜᱮ ᱡᱟᱦᱟᱸ ᱞᱮᱠᱟᱱᱟᱜ ᱜᱮ᱾
ᱢᱟᱱᱮ ᱜᱚᱝᱠᱮ ᱦᱚᱜ-ᱚ ᱡᱮ ᱢᱟᱱᱮ ᱞᱟᱦᱟᱛᱮ ᱱᱟᱦᱟᱜ ᱡᱩᱜᱽ ᱫᱚ ᱟᱨ ᱪᱮᱫ
ᱥᱮ ᱱᱟᱦᱟᱜ ᱡᱩᱜᱽ ᱫᱚ ᱟᱨ ᱪᱮᱫ
ᱦᱮᱸ ᱵᱤᱧ ᱵᱤᱧ ᱱᱤᱡᱮ ᱠᱚ ᱵᱤᱧ ᱠᱚ ᱠᱤᱫᱤᱧ ᱠᱚ ᱟᱹᱰᱤ ᱡᱟᱹᱥᱛᱤ ᱠᱟᱱᱟ ᱠᱚ ᱟᱨ ᱪᱮᱫ ᱢᱟᱱᱮ ᱞᱟᱦᱟᱸ ᱛᱮᱫᱚ ᱢᱟᱱᱮ ᱛᱟᱦᱮᱸᱱᱟ ᱢᱮᱱᱠᱷᱟᱱ ᱱᱟᱦᱟᱜ ᱫᱚ ᱟᱨ ᱪᱮᱫ ᱩᱱᱠᱩ ᱢᱟᱱᱮ ᱢᱟᱹᱱᱢᱤ ᱞᱟᱹᱜᱤᱫ ᱫᱚ ᱟᱹᱰᱤ
ᱦᱮᱸ ᱢᱟᱹᱱᱢᱤ ᱞᱟᱹᱜᱤᱫ ᱫᱚ ᱟᱹᱰᱤ ᱵᱚᱛᱚᱨᱟᱱ ᱠᱚ ᱦᱩᱭ ᱠᱟᱱᱟ ᱟᱨᱠᱤ᱾
ᱜᱚᱝᱠᱮ ᱱᱚᱣᱟ ᱫᱚ ᱞᱟᱭᱚᱝ ᱨᱮᱱᱟᱜ ᱟᱹᱨᱩ ᱯᱷᱮᱨᱟᱣ ᱛᱮᱦᱚᱸ ᱠᱚ ᱧᱮᱞ ᱧᱟᱢᱚᱜ ᱠᱟᱱᱟ ᱥᱟᱶᱛᱮ ᱢᱟᱱᱮ ᱢᱟᱹᱱᱢᱤᱭᱟᱜ ᱡᱟᱦᱟᱸ ᱮᱸᱻ ᱵᱩᱜᱤ ᱵᱟᱹᱲᱤᱡ ᱠᱟᱹᱢᱤ ᱚᱱᱟ ᱠᱚ ᱛᱟᱞᱟ ᱛᱮᱦᱚᱸ ᱢᱟᱱᱮ ᱱᱚᱣᱟ ᱠᱚᱫᱚ ᱦᱳᱭᱳᱜ ᱠᱟᱱᱟ ᱪᱮᱜ ᱟᱹᱞᱤᱧ ᱞᱤᱧ ᱢᱚᱱᱮᱭᱟ ᱡᱮ ᱵᱟᱠᱷᱟᱱ ᱫᱚ ᱥᱮᱫᱟᱭ ᱚᱠᱛᱚ ᱫᱚ ᱚᱱᱠᱟᱱ ᱢᱟᱱᱮ ᱵᱚᱛᱚᱨᱟᱱ ᱵᱤᱧ ᱠᱚᱦᱩ ᱠᱩ ᱛᱟᱦᱮᱸ ᱠᱟᱱ ᱨᱮᱦᱚᱸ ᱠᱩ ᱪᱮᱸᱬᱮ ᱪᱩᱯ- ᱲᱤ ᱠᱚ ᱡᱚᱢᱮᱫ ᱠᱚ ᱛᱮᱦᱮᱱᱟ ᱢᱮᱱᱠᱷᱟᱱ ᱱᱟᱦᱟᱜ ᱫᱚ ᱚᱝᱠᱟ ᱦᱚᱸ ᱫᱚ ᱵᱟᱝ ᱠᱚ ᱡᱚᱢᱮᱜ ᱠᱚᱣᱟ ᱟᱨ ᱪᱮᱜ
ᱡᱚᱢᱮᱜ ᱠᱚᱣᱟ ᱪᱮᱜ᱾ ᱟᱪᱪᱷᱟ ᱟᱪᱪᱷᱟ, ᱚᱱᱟ ᱪᱮᱛᱟᱱ ᱢᱟᱹᱱᱢᱤ ᱠᱩ ᱟᱹᱰᱤ ᱢᱟᱱᱮ ᱵᱚᱛᱚᱨ ᱜᱮ ᱢᱮᱱᱟᱜ ᱠᱚᱣᱟ ᱥᱟᱶᱛᱮ ᱠᱷᱮᱛ ᱵᱟᱹᱫᱽ ᱠᱚᱨᱮ ᱠᱟᱹᱢᱤ ᱦᱚᱸ ᱥᱟᱶᱛᱮ ᱡᱟᱦᱟᱸ ᱠᱚᱨᱮ ᱟᱵᱮᱱ ᱵᱮᱱ ᱠᱷᱮᱛ ᱵᱮᱱ ᱪᱟᱞᱟᱜ-ᱟ ᱪᱮ ᱢᱟᱱᱮ ᱱᱮᱛᱟᱨ ᱫᱚ ᱮᱸ ᱟᱲᱮ ᱥᱮᱜ ᱜᱤ ᱠᱚᱭᱚᱜ ᱛᱮ ᱞᱟᱜᱟᱣ ᱟᱹᱵᱤᱱᱟ᱾ ᱟᱰᱤ ᱮᱴᱟᱜ ᱥᱮᱫ ᱛᱮᱢ ᱫᱷᱮᱭᱟᱱᱮ ᱮ ᱠᱟᱱᱟ᱾ ᱦᱟᱱ ᱡᱟᱦᱟᱸᱭ ᱢᱟᱱᱮ ᱵᱤᱧ ᱵᱚᱛᱚᱨ ᱵᱩᱡᱷᱣᱟ ᱢᱚᱱᱮ ᱨᱮ᱾ ᱦᱩᱸ ᱦᱩᱸ᱾ ᱫᱟᱹᱨᱤ ᱜᱮ ᱟᱫᱚᱢ ᱡᱩ᱾
ᱦᱳᱭ ᱜᱚᱝᱠᱮ ᱢᱟᱱᱮ ᱱᱚᱣᱟ ᱠᱚ ᱤᱫᱤ ᱠᱟᱛᱮᱜ ᱟᱵᱮᱱ ᱢᱤᱜᱵᱟᱨ ᱢᱟᱱᱮ ᱠᱟᱹᱴᱤᱡ ᱢᱤᱜᱵᱟᱨ ᱠᱟᱛᱷᱟ ᱨᱚᱲᱟᱜ ᱵᱮᱱ ᱡᱮ, ᱮᱸ ᱱᱟᱦᱟᱜ ᱫᱚ ᱟᱹᱵᱩ ᱡᱮ ᱱᱚᱝᱠᱟ ᱚᱵᱚᱥᱛᱷᱟ ᱨᱮ ᱢᱤᱱᱟᱜ ᱵᱩᱱᱟ ᱟᱪᱷᱤ ᱢᱟᱱᱮ ᱡᱮᱢᱚᱱ ᱠᱷᱮᱛ ᱵᱟᱹᱫᱽ᱾ ᱠᱩᱲᱮ ᱠᱚᱨᱮ ᱦᱚᱸ ᱢᱟᱱᱮ ᱠᱟᱹᱢᱤ ᱠᱚ ᱵᱚᱛᱚᱨ ᱵᱩᱡᱩᱜ ᱠᱟᱱᱟ ᱥᱟᱶᱛᱮ ᱟᱵᱮᱱ ᱫᱟᱬᱟᱱᱟᱵᱮᱱ ᱡᱩᱫᱤ ᱚᱛ ᱥᱮᱜ ᱵᱟᱵᱮᱱ᱾ ᱠᱚᱭᱚᱜ ᱞᱮᱠᱷᱟᱱ ᱢᱟᱱᱮ ᱟᱹᱰᱤ ᱜᱮ ᱵᱤᱯᱚᱫᱼᱟ ᱟᱨ ᱪᱤ᱾
ᱦᱩᱸ ᱦᱩᱸ᱾
ᱱᱟᱦᱟᱜ ᱫᱚ ᱢᱟᱱᱮ ᱟᱭᱢᱟ ᱞᱮᱠᱟᱱ ᱵᱤᱧ ᱠᱩ ᱠᱤᱰᱤᱝ ᱠᱩ ᱢᱟᱱᱮ ᱢᱟᱱᱮ᱾ ᱩᱱ ᱫᱚ ᱚᱱᱠᱟ ᱱᱟᱠᱚ ᱟᱨ ᱪᱮᱫ ᱢᱮᱱᱠᱷᱟᱱ᱾ ᱮᱸ ᱞᱟᱦᱟ ᱛᱮᱫᱚ ᱚᱝᱠᱟ ᱫᱚ ᱵᱟᱝᱠᱚ ᱛᱟᱦᱮᱸ ᱠᱟᱱᱟ ᱱᱮᱛᱟᱨ ᱫᱚ ᱟᱹᱰᱤ ᱠᱚ ᱡᱟᱹᱥᱛᱤ ᱠᱟᱱᱟ ᱟᱫᱚ ᱱᱚᱶᱟ᱾ ᱪᱤᱠᱟᱛᱮᱠᱩ ᱩᱝᱠᱩ ᱠᱚ ᱡᱟᱹᱥᱛᱤᱭᱮᱱᱟ ᱟᱨ ᱥᱟᱶᱛᱮ ᱱᱚᱣᱟ ᱟᱵᱚᱣᱟᱜ ᱞᱟᱭᱤᱱ ᱨᱮᱱᱟᱜ ᱟᱹᱨᱩ ᱯᱷᱮᱨᱟᱣ ᱠᱷᱟᱹᱛᱤᱨ ᱛᱮ ᱥᱮ, ᱪᱤᱜ ᱟᱨ ᱪᱤᱜ ᱛᱮ ᱚᱱᱟ ᱠᱚ ᱤᱫᱤ ᱠᱟᱛᱮᱫ ᱢᱤᱫ ᱵᱟᱨ ᱠᱟᱹᱴᱤᱡ ᱨᱚᱲᱟᱭ ᱵᱮᱱ ᱟᱨ ᱪᱤᱜ᱾
ᱦᱳᱭ ᱦᱳᱭ᱾
ᱦᱩᱸ᱾
ᱟᱫᱚ ᱚᱱᱠᱟ ᱞᱮᱠᱟ ᱛᱮ ᱧᱮᱞ ᱞᱮᱠᱷᱟᱱ ᱫᱚ ᱦᱟᱸᱜ ᱦᱟᱸ ᱡᱤᱵᱽ ᱡᱤᱭᱟᱹᱞᱤ ᱠᱚᱦᱚᱸ ᱢᱟᱲᱟᱝ ᱛᱮᱠᱚ ᱛᱮᱦᱮᱸ ᱠᱟᱱ ᱜᱮᱭᱟ ᱢᱟᱲᱟᱝ ᱛᱮ ᱠᱷᱚᱱᱟᱜ ᱜᱮ᱾ ᱦᱮᱸ ᱟᱫᱚ ᱡᱚᱛᱚ ᱡᱟᱭᱜᱟ ᱨᱮᱫᱚ ᱵᱟᱝᱠᱚ ᱛᱟᱦᱮᱸ ᱠᱟᱱᱟ ᱟᱨᱠᱤ ᱚᱝᱠᱟ ᱫᱚ᱾ ᱦᱮᱸ ᱚᱠᱟ ᱠᱚᱨᱮ ᱫᱚ ᱠᱚ ᱛᱮᱦᱮᱸ ᱠᱟᱱ ᱜᱮᱭᱟ ᱚᱠᱟ ᱨᱮᱫᱚ ᱵᱟᱝ ᱠᱚ ᱛᱮᱦᱮᱸ ᱠᱟᱱᱟ᱾ ᱢᱮᱱᱠᱷᱟᱱ ᱫᱤᱱᱟᱹᱢ ᱫᱤᱱ ᱛᱮ ᱧᱮᱞᱚᱜᱼᱟ ᱡᱮ ᱱᱩᱠᱩ ᱦᱚᱸᱠᱚ ᱯᱟᱥᱱᱟᱣ ᱪᱟᱞᱟᱜ ᱠᱟᱱᱟ ᱟᱨᱠᱤ᱾ ᱮᱸ ᱱᱩᱠᱩᱣᱟᱜ ᱡᱟᱱᱟᱢ ᱵᱟᱹᱰ ᱵᱟᱹᱲᱠᱮᱛᱚᱜ ᱠᱟᱱᱟ᱾ ᱦᱩᱸ ᱟᱠᱚᱣᱟᱜ ᱵᱚᱝᱥᱚ ᱵᱤᱥᱛᱟᱨ ᱨᱮᱭᱟᱜ᱾ ᱛᱟᱠᱚᱣᱟᱠᱚ ᱟᱨ ᱥᱟᱶᱛᱮ ᱧᱮᱞᱚᱜ ᱠᱟᱱᱟ ᱱᱤᱛᱚᱜ ᱫᱚ ᱜᱚᱴᱟ ᱫᱮᱵ ᱫᱩᱱᱤᱭᱟᱹ ᱨᱮ᱾ ᱜᱮ ᱧᱮᱞᱚᱜ ᱟᱠᱚ ᱱᱩᱠᱩ ᱡᱤᱭᱟᱹᱞᱤ ᱠᱚᱫᱚ ᱟᱨᱠᱤ᱾
ᱩᱸᱻ
ᱚᱱᱠᱟᱱ ᱠᱚᱫᱚ ᱠᱤᱪᱷᱩ ᱠᱤᱪᱷᱩ ᱢᱮᱱᱟᱜ ᱠᱚᱜᱮᱭᱟ ᱚᱱᱠᱟᱜᱮ ᱟᱵᱚ ᱢᱟᱹᱱᱢᱤ ᱠᱚ᱾ ᱟᱵᱚᱣᱟᱜ ᱵᱟᱹᱴ ᱵᱟᱨᱠᱮᱵᱚᱱ ᱯᱟᱥᱱᱟᱣ ᱫᱟ ᱱᱤᱛᱚᱜ ᱜᱚᱴᱟ ᱫᱟᱹᱨᱛᱤ ᱠᱚᱸᱲ ᱨᱮ ᱢᱮᱱᱟᱜ ᱵᱚᱱᱟ ᱟᱨᱠᱤ᱾ ᱚᱱᱠᱟ ᱞᱮᱠᱟᱛᱮ ᱡᱤᱵᱽ ᱡᱤᱭᱟᱹᱞᱤ ᱠᱚᱦᱚᱸ ᱟᱹᱰᱤ ᱠᱚ ᱥᱟᱸᱜᱮ ᱠᱚᱜ ᱠᱟᱱᱟ ᱟᱨᱠᱤ᱾ ᱥᱟᱸᱜᱮᱜ ᱠᱟᱱ ᱨᱮᱦᱚᱸ ᱠᱚ ᱱᱳᱠᱳ ᱪᱮᱛᱟᱱ ᱟᱵᱚ ᱠᱚᱣᱟᱜ ᱯᱨᱚᱠᱤᱛᱤᱠ᱾ ᱢᱤᱫᱴᱟᱝ ᱵᱷᱟᱵᱽ ᱥᱟᱶᱛᱮ᱾ ᱢᱟᱱᱮ ᱚᱱᱟ ᱫᱚ ᱞᱟᱹᱭ ᱞᱮᱠᱷᱟᱱ ᱢᱟᱹᱱᱢᱤ ᱠᱚᱣᱟᱜ ᱟᱸᱜ ᱱᱚᱝᱠᱟᱱᱟᱜ ᱟᱸᱜ᱾ ᱠᱟᱹᱢᱤ ᱠᱟᱭᱛᱩᱠ ᱫᱟᱨᱟᱭ ᱛᱮᱜᱮ ᱧᱮᱞᱚᱜᱼᱟ ᱡᱤᱵᱽ ᱡᱤᱭᱟᱹᱞᱤ ᱠᱚ ᱟᱭᱢᱟ ᱠᱚ ᱟᱥᱤᱫᱚᱜ ᱠᱟᱱᱟ᱾ ᱜᱩᱜᱩᱢ ᱜᱚᱡ ᱮᱫ ᱠᱚᱣᱟ᱾
ᱤᱱᱟᱹ ᱥᱟᱶᱛᱮ᱾ ᱚᱱᱠᱟᱱᱟᱜ ᱴᱮᱠᱱᱳᱞᱚᱡᱤ ᱵᱚᱱ ᱤᱭᱩᱡᱽ ᱫᱟ ᱡᱟᱦᱟᱸ ᱫᱟᱨᱟᱭᱛᱮ ᱩᱝᱠᱩ ᱵᱟᱝᱠᱚ ᱥᱟᱦᱟ ᱫᱟᱲᱮᱭᱟᱜ ᱠᱟᱱᱟ᱾ ᱟᱸ ᱪᱮᱠᱟ ᱟᱝᱠᱟ ᱟᱭᱢᱟ ᱠᱟᱛᱮᱜ ᱠᱚ ᱫᱟᱹᱲ ᱫᱟ ᱚᱱᱟ ᱡᱟᱭᱜᱟ ᱠᱷᱚᱱᱟᱜ᱾ ᱦᱩᱸ ᱟᱨ ᱵᱟᱝᱠᱷᱟᱱ ᱚᱱᱟᱛᱮᱜᱮ ᱠᱚ ᱜᱩᱡᱩᱜ ᱠᱟᱱᱟ ᱟᱥᱤᱫᱚᱜ ᱠᱟᱱᱟ᱾ ᱠᱩ ᱱᱤᱭᱟᱹ ᱪᱷᱟᱰᱟ ᱦᱚᱸ ᱡᱟᱦᱟᱸ ᱡᱟᱭᱜᱟ ᱠᱚᱨᱮ᱾ ᱱᱩᱠᱩ ᱡᱤᱭᱟᱹᱞᱤ ᱠᱚᱫᱚ ᱟᱹᱰᱤ ᱦᱮᱸᱢᱟᱞ᱾ ᱠᱩᱥᱤᱭᱟᱜᱼᱟ ᱦᱮᱸᱢᱟᱞ ᱩᱢᱩᱞ ᱨᱮ ᱛᱟᱦᱮᱸ ᱠᱚ ᱠᱩᱥᱤᱭᱟᱜᱼᱟ᱾ ᱚᱱᱟ ᱠᱷᱚᱱ ᱱᱤᱛᱚᱜ ᱱᱚᱣᱟ ᱫᱷᱟᱹᱨᱛᱤ ᱡᱟᱠᱟᱛ ᱨᱮ ᱞᱚᱞᱚ ᱯᱚᱨᱤᱢᱟᱱ ᱵᱟᱹᱲᱛᱤ ᱪᱟᱞᱟᱜ ᱠᱟᱱᱟ ᱫᱤᱱᱟᱹᱢ ᱫᱤᱱ᱾ ᱧᱮᱞ ᱠᱟᱱᱟ ᱢᱟᱲᱟᱝ ᱛᱮᱫᱚ᱾ ᱵᱩᱥᱩᱵ ᱚᱲᱟᱜ ᱠᱚ ᱛᱟᱦᱮᱸ ᱠᱟᱱᱟ ᱩᱱ ᱚᱠᱛᱚ ᱪᱮᱬᱮ ᱠᱚ ᱛᱤᱱᱟᱹᱜ ᱠᱚ ᱦᱤᱡᱩᱜ ᱠᱟᱱ ᱛᱟᱦᱮᱱᱟ ᱚᱲᱟᱜ ᱠᱚᱨᱮ᱾ ᱜᱷᱟᱣᱲᱟ ᱪᱮᱬᱮ ᱠᱚ ᱦᱩᱰᱤᱧ ᱦᱩᱰᱤᱧ ᱪᱮᱬᱮ ᱠᱚ ᱢᱮᱱᱠᱷᱟᱱ ᱱᱤᱛᱚᱜ ᱧᱮᱞ ᱞᱮᱠᱷᱟᱱ ᱩᱱᱠᱩ ᱵᱟᱝ ᱜᱮ ᱵᱚᱱ ᱧᱮᱞ ᱧᱟᱢ ᱠᱚᱣᱟ ᱟᱨᱠᱤ ᱩᱱᱠᱩ ᱫᱚ ᱠᱩᱥᱤᱭᱟᱜ ᱜᱮᱭᱟ ᱠᱚ ᱟᱨᱠᱤ ᱢᱤᱫᱴᱟᱝ ᱦᱮᱢᱟᱞ ᱨᱮ ᱛᱟᱦᱮᱱᱚ᱾ ᱛᱚ ᱢᱮᱱᱠᱷᱟᱱ ᱱᱤᱛᱚᱜ ᱫᱚ ᱦᱟᱸᱜ ᱡᱚᱛᱚ ᱦᱚᱲᱜᱮ ᱫᱟᱬᱟᱱ ᱚᱲᱟᱜᱼᱼ ᱴᱤᱱ ᱚᱲᱟᱜ ᱚᱠᱚᱭᱟᱜ ᱫᱚ ᱠᱚᱨᱠᱚᱫ ᱚᱲᱟᱜ ᱥᱮ ᱴᱟᱹᱟᱞᱤ ᱚᱲᱟᱜᱼᱼ ᱛᱚ ᱱᱚᱶᱟ ᱡᱟᱭᱜᱟ ᱨᱮᱫᱚ ᱱᱩᱠᱩ ᱫᱚ ᱛᱟᱦᱮᱱ ᱥᱚᱢᱵᱷᱚᱵ ᱵᱟᱝ ᱠᱟᱱᱟ ᱠᱟᱨᱚᱱ ᱱᱚᱣᱟ ᱠᱚ ᱥᱤᱛᱩᱝ ᱚᱠᱛᱚ ᱟᱹᱰᱤ ᱜᱮ ᱞᱚᱞᱚᱜᱼᱟ ᱞᱚᱞᱚ ᱞᱮᱱᱠᱷᱟᱱ ᱩᱱᱠᱩ ᱵᱟᱝᱠᱚ ᱥᱟᱦᱟᱼᱼ ᱫᱟᱲᱮᱜ-ᱟ ᱥᱮ᱾ ᱟᱵᱚ ᱜᱮ ᱵᱟᱵᱚᱱ ᱥᱟᱦᱟᱣ ᱫᱟᱲᱮᱭᱟᱜᱼᱟ ᱢᱮᱱᱠᱷᱟᱱ ᱩᱱᱤ ᱦᱚᱯᱚᱱ ᱦᱚᱯᱚᱱ ᱪᱮᱬᱮ ᱪᱩᱯᱲᱩᱡ ᱪᱤᱠᱟᱹᱛᱮᱠᱚ ᱥᱟᱦᱟᱣᱟᱭ ᱥᱮ᱾ ᱛᱚ ᱱᱚᱝᱠᱟ ᱞᱮᱠᱟᱛᱮᱼᱼ ᱧᱮᱞ ᱞᱮᱠᱷᱟᱱ ᱱᱩᱠᱩ ᱫᱚᱠᱚ ᱫᱟᱹᱲᱟᱜᱼᱟ ᱱᱚᱰᱮ ᱠᱷᱚᱱᱟᱜ ᱟᱨ ᱵᱟᱝᱠᱷᱟᱱ ᱧᱮᱞ ᱞᱮᱠᱟᱱᱟᱜ ᱦᱳᱭ ᱚᱱᱠᱟᱱ ᱡᱟᱭᱜᱟ ᱨᱮ ᱱᱚᱰᱮ ᱢᱮᱱᱟᱜᱼᱼ ᱡᱟᱦᱟᱸ ᱨᱮ ᱢᱮᱱᱟᱜ ᱞᱤᱧᱟᱹ ᱟᱨᱠᱤ ᱚᱱᱟ ᱡᱟᱭᱜᱟ ᱨᱮ ᱱᱩᱠᱩ ᱜᱷᱟᱨᱚᱡᱽ ᱨᱮ ᱞᱤᱧ ᱴᱷᱤᱠᱟᱹᱣ ᱟᱠᱟᱫ ᱠᱚᱣᱟ ᱟᱨᱠᱤ᱾ ᱟᱨᱠᱤ ᱫᱤᱥᱟᱹ ᱟᱠᱟᱫ ᱠᱚᱣᱟᱭ ᱦᱮᱡ ᱱᱚᱸᱰᱮ ᱢᱮᱱᱟᱜ ᱠᱚᱣᱟ ᱢᱮᱱᱛᱮᱼᱼ ᱦᱮᱸ ᱫᱚᱞᱵᱸᱫᱮ ᱟᱨ ᱰᱤ ᱜᱟᱱ ᱠᱚ ᱛᱟᱦᱮᱱᱟ ᱦᱚᱯᱚᱱ ᱦᱚᱯᱚᱱ ᱟᱫᱚ ᱧᱮᱞ ᱨᱮᱜᱮᱞᱤᱧ ᱩᱨᱩᱢᱮᱫ ᱠᱚᱣᱟ ᱵᱟᱝᱢᱟ ᱱᱩᱠᱩ ᱠᱟᱱ ᱜᱮᱭᱟ ᱠᱚ ᱢᱮᱱᱠᱷᱟᱱ ᱟᱵᱚᱼᱼ ᱟᱛᱩ ᱫᱤᱥᱚᱢ ᱨᱮᱫᱚ ᱟᱹᱰᱤᱴᱟᱜ ᱵᱟᱹᱱᱩᱜ ᱠᱚᱣᱟ ᱟᱨᱠᱤ ᱢᱮᱱᱟᱜ ᱠᱚᱩᱨᱣᱟ ᱦᱟᱸᱰᱮ ᱱᱟᱰᱮ ᱢᱮᱱᱠᱷᱟᱱ ᱵᱟᱹᱱᱩᱜ ᱠᱚᱣᱟ ᱟᱨᱠᱤᱼᱼ ᱱᱤᱛᱚᱜ ᱫᱚ ᱚᱲᱟᱜ ᱠᱚᱣᱟᱜ ᱮᱥᱴᱨᱟᱠᱪᱟᱨ ᱵᱟᱹᱲᱛᱤᱜ ᱠᱟᱱ ᱛᱟᱵᱚᱱᱟ᱾ ᱦᱮᱸ ᱡᱩᱫᱟᱹᱜ ᱠᱟᱱᱟ ᱴᱮᱠᱥᱪᱟᱨ ᱠᱚ ᱢᱟᱱᱮ ᱚᱲᱟᱜ ᱨᱮᱱᱟᱜ ᱜᱚᱴᱷᱚᱱ ᱠᱚ ᱟᱞᱟᱫᱟᱜ ᱠᱟᱱᱟ᱾ ᱦᱮᱸ ᱡᱮᱢᱚᱱ ᱱᱟᱱᱟᱦᱩᱱᱟᱹᱨ ᱵᱚᱱ ᱚᱲᱟᱜ ᱮᱫᱟ᱾ ᱫᱟᱞᱟᱱᱟ ᱫᱟ ᱵᱚᱱ ᱠᱚᱨᱠᱚᱴ ᱵᱚᱱ ᱞᱟᱜᱟᱣᱫᱟ ᱪᱟᱫᱽᱨᱟ ᱵᱚᱱ ᱞᱟᱜᱟᱣᱫᱟ ᱛᱚ ᱥᱚᱢᱵᱷᱚᱵᱽ ᱵᱟᱝ ᱠᱟᱱᱟ ᱱᱩᱠᱩ ᱛᱟᱦᱮᱱ ᱞᱟᱹᱜᱤᱫ ᱛᱮ ᱛᱚ ᱚᱱᱟ ᱫᱚ ᱟᱵᱚ ᱠᱚᱣᱟᱜ ᱠᱟᱹᱢᱤ ᱫᱟᱨᱟᱭ ᱛᱮᱦᱚᱸ ᱢᱤᱫᱴᱟᱝ ᱧᱮᱞᱚᱜᱼᱟ ᱢᱤᱫᱴᱟᱝ ᱯᱨᱚᱠᱤᱛᱤ ᱪᱮᱛᱟᱱ ᱢᱤᱫᱴᱟᱝ ᱵᱚᱫᱽᱞᱟᱣ ᱧᱮᱞᱚᱜ ᱠᱟᱱᱟ᱾ ᱤᱱᱟᱹ ᱥᱟᱶᱛᱮ ᱡᱮᱢᱚᱱᱤᱧ ᱞᱟᱹᱭ ᱠᱮᱜ ᱴᱮᱠᱱᱳᱞᱚᱡᱤ ᱵᱚᱱ ᱤᱭᱩᱥ ᱮᱫᱟ ᱡᱟᱦᱟᱸ ᱠᱷᱟᱹᱛᱤᱨ ᱩᱱᱠᱩ ᱟᱠᱚᱣᱟᱜ ᱥᱮ ᱚᱱᱟ ᱨᱮᱰᱤᱭᱮᱥᱚᱱ ᱠᱚ ᱢᱮᱛᱟᱜ ᱠᱟᱱᱟ ᱡᱟᱦᱟᱸᱭ ᱤᱱᱴᱟᱨᱱᱮᱴ ᱴᱮᱠᱱᱳᱞᱚᱡᱤ᱾ ᱢᱳᱵᱟᱭᱤᱞ ᱡᱟᱦᱟᱸ ᱠᱟᱱᱮᱠᱥᱮᱱ ᱴᱮᱠᱱᱳᱞᱚᱡᱤ ᱠᱚ ᱚᱱᱟ ᱨᱮᱰᱤᱭᱮᱥᱚᱱ ᱫᱟᱨᱟᱭᱛᱮ ᱩᱱᱠᱩ ᱵᱟᱝᱠᱚ ᱥᱟᱦᱟ ᱫᱟᱲᱮᱭᱟᱜ ᱠᱟᱱᱟ ᱜᱚᱡ ᱜᱩᱨᱩᱜ ᱠᱟᱱᱟ ᱠᱚ ᱛᱚ ᱱᱚᱣᱟ ᱠᱷᱟᱹᱛᱤᱨ ᱛᱮ ᱟᱭᱢᱟ ᱪᱮᱬᱮ ᱠᱚ ᱟᱥᱤᱫ ᱪᱟᱵᱟᱜ ᱠᱟᱱᱟ᱾ ᱟᱨ ᱱᱚᱝᱠᱟ ᱛᱟᱞᱟ ᱛᱮᱜᱮ ᱟᱭᱢᱟ ᱥᱮᱸᱫᱽᱨᱟ ᱦᱚᱸᱵᱚᱱ ᱥᱮᱸᱫᱽᱨᱟᱭᱮᱫ ᱠᱚ ᱠᱷᱟᱱ ᱫᱚᱼᱼ ᱧᱮᱞᱚᱜᱚ ᱡᱟ ᱡᱮᱢᱚᱱᱤᱧ ᱞᱟᱹᱭ ᱠᱮᱭᱟ ᱡᱮ ᱵᱤᱧ ᱠᱚ ᱵᱮᱱ ᱞᱟᱹᱭ ᱠᱮᱭᱟ᱾ ᱩᱱᱠᱩ ᱵᱤᱧ ᱠᱚᱦᱚᱸ ᱛᱟᱦᱮᱸ ᱫᱚᱠᱚ ᱛᱟᱦᱮᱸ ᱠᱟᱱᱟ ᱢᱟᱲᱟᱝ ᱠᱷᱚᱱᱟᱜ ᱜᱮ ᱠᱟᱛᱷᱟ ᱨᱮᱫᱚ ᱟᱸᱡᱚᱢ ᱟᱠᱟᱱᱟ ᱟᱫᱚ ᱟᱵᱚ ᱥᱮᱫ ᱫᱚ ᱚᱱᱠᱟ ᱫᱚ ᱵᱟᱝᱠᱚ ᱛᱟᱦᱮᱸ ᱠᱟᱱᱟ ᱦᱮᱸ᱾ ᱟᱫᱚ ᱱᱤᱛᱚᱜ ᱫᱚ ᱦᱟᱸᱜ ᱩᱱᱠᱩ ᱜᱮ ᱦᱟᱸᱜ ᱠᱚ ᱯᱟᱥᱱᱟᱣ ᱦᱤᱡᱩᱜ ᱠᱟᱱᱟ ᱯᱟᱥᱱᱟᱣ ᱦᱤᱡᱩᱜ ᱠᱟᱱᱟ ᱟᱨᱠᱤ ᱟᱵᱚ ᱥᱮᱫ ᱫᱚ ᱩᱱᱠᱩ ᱪᱮᱬᱮ ᱠᱚᱠᱚ ᱛᱟᱦᱮᱸ ᱠᱟᱱᱟ ᱩᱱᱠᱩ ᱟᱫᱚ ᱦᱮᱡᱩᱜ ᱚᱠᱛᱚ ᱠᱚ ᱵᱟ ᱢᱟᱱᱮ ᱵᱟᱫᱷᱟ ᱠᱚ ᱮᱢᱟ ᱠᱚ ᱠᱟᱱ ᱛᱟᱦᱮᱱᱟ ᱟᱨᱠᱤ ᱟᱵᱚ ᱥᱮᱫ ᱫᱚ ᱩᱱᱠᱩ ᱪᱮᱬᱮ ᱠᱚ ᱛᱟᱦᱮᱸ ᱠᱟᱱᱟ ᱟᱨᱠᱤ᱾ ᱱᱤᱛᱚᱜ ᱵᱤᱧ ᱠᱚ ᱡᱚᱢᱮᱫ ᱠᱚ ᱛᱟᱦᱮᱱᱟ ᱡᱟᱦᱟᱸᱭ ᱫᱚ ᱢᱮᱱᱠᱷᱟᱱ ᱱᱤᱛᱚᱜ ᱩᱱᱠᱩ ᱪᱮᱬᱮ ᱵᱟᱵᱤᱱ ᱧᱟᱢ ᱠᱚᱣᱟ ᱟᱨᱠᱤ. ᱵᱟᱵᱤᱱ ᱧᱟᱢ ᱠᱚᱣᱟ ᱡᱟᱦᱟ ᱠᱷᱟᱹᱛᱤᱨ ᱛᱮ ᱩᱱᱠᱩ ᱦᱚᱨᱰᱟᱦᱟᱨ ᱱᱚᱛᱮ ᱠᱚ ᱛᱟᱲᱟᱢ ᱯᱟᱹᱲᱤ ᱠᱚ ᱨᱟᱦᱟ ᱟᱹᱜᱩᱭᱮᱫ ᱛᱟᱠᱚᱣᱟ ᱩᱱᱠᱩ ᱵᱤᱧ ᱠᱚᱫᱚ ᱟᱹᱛᱩ ᱫᱤᱥᱚᱢ ᱥᱮᱫ᱾ ᱛᱚ ᱠᱷᱮᱛ ᱠᱚᱨᱮ ᱟᱹᱰᱤ ᱜᱮᱵᱮᱱ ᱧᱟᱢ ᱠᱚᱣᱟ ᱟᱨᱠᱤ ᱞᱟᱦᱟ ᱛᱮᱫᱚ ᱛᱟᱦᱮᱸ ᱠᱟᱱᱟ ᱠᱚ ᱠᱷᱮᱛ ᱠᱚᱨᱮ ᱦᱚᱸ ᱢᱮᱱᱠᱷᱟᱱ ᱚᱱᱝᱠᱟ ᱵᱷᱟᱵᱛᱮ ᱫᱚ ᱵᱟᱝᱠᱚ ᱛᱟᱦᱮᱸ ᱠᱟᱱᱟ ᱟᱨ ᱩᱱᱠᱩ ᱪᱮᱬᱮ ᱫᱟᱨᱟᱭᱛᱮ ᱟᱠᱚ ᱟᱠᱚ ᱢᱩᱫᱽᱨᱮ ᱠᱚ ᱚᱱᱠᱟ ᱠᱚ ᱢᱟᱱᱮ ᱢᱤᱫᱴᱟᱝ ᱟᱠᱚᱣᱟᱜ ᱠᱚ ᱡᱚᱢᱟᱜ ᱪᱮᱱ ᱞᱮᱠᱟ ᱟᱨᱠᱤ ᱯᱷᱩᱰ ᱪᱮᱱ ᱞᱮᱠᱟ ᱠᱩ ᱠᱚᱨᱟᱣ ᱤᱫᱤᱭᱮᱫ ᱛᱟᱦᱮᱱᱟ ᱟᱨᱠᱤ ᱢᱮᱱᱠᱷᱟᱱ ᱱᱤᱛᱚᱜ ᱫᱚ ᱦᱟᱸᱜ ᱩᱱᱠᱩ ᱪᱮᱬᱮ ᱜᱮ ᱵᱟᱹᱱᱩᱜ ᱠᱚᱣᱟ ᱛᱟᱦᱚᱞᱮ ᱠᱚ ᱥᱟᱸᱜᱮ ᱠᱚᱢᱟ ᱠᱚ ᱥᱟᱸᱜᱮ ᱪᱟᱞᱟᱜ ᱠᱟᱱ ᱜᱮᱭᱟ ᱟᱨᱠᱤ᱾ ᱦᱚᱯᱚᱱ ᱦᱚᱸᱠᱚ ᱦᱚᱯᱚᱱᱚᱜ ᱠᱟᱱᱟ᱾ ᱟᱸᱡᱚᱢ ᱟᱠᱟᱱᱟ ᱵᱟᱝᱢᱟ ᱩᱱᱠᱩ ᱪᱚᱱᱫᱨᱚ ᱵᱚᱲᱟ ᱡᱟᱦᱟᱸᱭ ᱵᱤᱧ ᱠᱟᱱᱟ ᱠᱚ᱾ ᱩᱱᱠᱩ ᱵᱤᱧ ᱫᱚ ᱟᱹᱰᱤ ᱵᱤᱥᱟᱠᱛᱚ ᱜᱮᱭᱟ ᱠᱚ ᱟᱨ ᱟᱹᱰᱤ ᱜᱮᱠᱚ ᱦᱮᱡ ᱠᱟᱱᱟ ᱞᱟᱦᱟᱛᱮ ᱦᱮᱸ,
ᱦᱳᱭ ᱦᱳᱭ ᱦᱳᱭ᱾
ᱠᱷᱮ ᱱᱩᱠᱩ ᱫᱚ ᱟᱹᱰᱤ ᱟᱥᱛᱮ ᱮᱥᱛᱮ ᱠᱚ ᱪᱟᱞᱟᱜᱼᱟ, ᱟᱨ ᱡᱩᱫᱤ ᱯᱷᱚ ᱯᱷᱚ ᱭᱟᱹᱠᱚ ᱟᱹᱰᱤ ᱵᱚᱛᱚᱨ ᱜᱮ ᱟᱨᱠᱤ ᱱᱩᱠᱩ ᱫᱚ ᱟᱹᱰᱤ ᱜᱟᱸ ᱩᱱᱟᱹᱜ ᱵᱟᱝᱠᱩ ᱡᱷᱟᱹᱞᱟ ᱡᱷᱟᱹᱞ ᱫᱚ ᱟᱨᱠᱤ ᱱᱩᱠᱩ ᱫᱚ, ᱦᱮᱸ ᱟᱨ ᱦᱚᱲᱢᱚ ᱨᱮᱭᱟ ᱯᱚᱭᱥᱟ ᱪᱷᱟᱯ ᱞᱮᱠᱟ ᱛᱟᱦᱮᱸᱱ ᱛᱟᱠᱚᱣᱟ ᱜᱳᱞ ᱜᱮ ᱛᱚ ᱦᱟᱸᱜ ᱵᱚᱛᱚᱨ ᱜᱮᱭᱟ ᱠᱮ ᱦᱩᱸ ᱜᱚᱢᱠᱮ ᱩᱝᱠᱩ ᱫᱚ᱾
ᱦᱳᱭ ᱜᱚᱝᱠᱮ ᱟᱞᱮᱥᱮᱫᱽ ᱫᱚ ᱩᱝᱠᱩ ᱟᱹᱰᱤ ᱡᱟᱹᱥᱛᱤ ᱜᱮ ᱢᱮᱱᱟᱜ ᱠᱚᱣᱟ ᱟᱨ ᱪᱮ ᱢᱟᱱᱮ ᱟᱪ ᱵᱟ ᱢᱟᱠᱩᱭ ᱧᱮᱹ ᱧᱟᱢ ᱟᱠᱟᱱᱟ ᱟᱨ ᱪᱮ ᱢᱮᱱᱮ ᱠᱚ ᱜᱚᱡᱽ ᱦᱩᱠᱩ ᱠᱚ ᱜᱚᱡᱽ ᱠᱟᱜ ᱠᱚᱣᱟ ᱪᱮ ᱠᱷᱮᱛ ᱵᱟᱹᱫᱽ
ᱦᱩᱸ ᱦᱩᱸ ᱦᱳᱭ ᱟᱫᱚ ᱟᱹᱰᱤ ᱵᱚᱛᱚᱨ ᱜᱮᱭᱟ᱾ ᱟᱫᱚ ᱪᱤᱠᱟᱹᱭᱟᱢ ᱠᱟᱱᱟ ᱠᱚ ᱱᱩᱠᱩ ᱦᱚᱸ, ᱟᱫᱚ ᱦᱮᱡᱽ ᱠᱟᱱᱟ ᱠᱚ ᱪᱤᱠᱟ ᱠᱟᱛᱮᱜ ᱟᱵᱚ ᱦᱚᱸ ᱟ ᱪᱤᱠᱟᱹ ᱞᱟᱜᱟᱣ ᱵᱚᱱᱟ ᱟᱨᱠᱤ ᱚᱱᱟ ᱧᱮᱞ ᱞᱟᱜᱟ ᱵᱮᱵᱚᱥᱛᱷᱟ ᱥᱩᱴᱷᱤᱠ ᱵᱮᱵᱚᱥᱛᱷᱟ ᱚᱱᱠᱟ ᱞᱮᱠᱟ ᱛᱮᱦᱚ ᱱᱤᱡᱮ ᱦᱚᱢ ᱢᱮᱱᱟ ᱡᱮ ᱵᱟᱧᱪᱟᱜ ᱞᱟᱹᱜᱤᱫ ᱛᱮ ᱜᱚᱡᱽ ᱦᱚᱵᱚᱱ ᱜᱚᱡᱽ ᱠᱚᱜᱮᱭᱟ ᱦᱮᱸ
ᱦᱳᱭ ᱜᱚᱝᱠᱮ ᱪᱤᱠᱟᱭᱟ ᱵᱮᱱ ᱱᱤᱡᱮ ᱵᱟᱧᱪᱟᱣ ᱞᱟᱹᱜᱤᱫ ᱦᱚᱸᱛᱚ ᱩᱱᱤ ᱛᱚ ᱜᱚᱡᱮ ᱜᱮ ᱞᱟᱹᱠᱛᱤ ᱠᱟᱱᱟ, ᱩᱱᱤ ᱡᱩᱫᱤ ᱡᱟᱦᱟᱸ ᱠᱚᱨᱮ ᱵᱮᱱ ᱛᱟᱠᱤ ᱡᱚᱥ ᱞᱟᱭ ᱠᱷᱟᱱ ᱫᱚ ᱢᱟᱱᱮ ᱠᱷᱮᱫᱽ ᱵᱟᱹᱫᱽ ᱠᱚᱨᱮ ᱫᱚ ᱡᱩᱫᱤ ᱟᱨ ᱟᱵᱩ ᱵᱚᱱ ᱠᱟᱢᱤ ᱜᱮᱭᱟ ᱩᱱ ᱚᱠ ᱛᱚ ᱡᱚ ᱡᱩᱫᱤ ᱚᱸᱰᱮ ᱛᱟᱦᱮᱸᱱᱟᱭ ᱩᱱᱤ ᱛᱟᱦᱚᱞᱮ ᱚᱸᱰᱮ ᱵᱟᱵᱚᱱ ᱜᱚᱡ ᱞᱮᱠᱷᱟᱱ ᱩᱱᱤ ᱟᱜᱩ ᱪᱮᱛᱟᱱ ᱨᱮ ᱟᱹᱰᱤ ᱢᱟᱨᱟᱝ ᱢᱤᱫᱽᱴᱮᱱ ᱮᱸ ᱯᱚᱵᱷᱟᱵᱽ ᱯᱟᱲᱟᱜᱼᱟ ᱪᱤᱜ ᱡᱩᱫᱤ ᱟᱢ ᱛᱟᱠᱤᱡ ᱡᱚᱥ ᱠᱤᱫᱤ ᱠᱷᱟᱱ ᱫᱚ ᱟᱹᱵᱩᱣᱟᱜ ᱡᱤᱣᱤ ᱪᱟᱞᱟᱣ ᱫᱟᱲᱮᱭᱟᱜᱼᱟ ᱟᱨ ᱪᱮᱫ?
ᱵᱟᱝᱟ ᱜᱚᱝᱠᱮ ᱟᱫᱚ ᱥᱟᱨᱤ ᱜᱮ ᱡᱩᱛᱟᱹᱛ ᱜᱮᱵᱮᱱ ᱞᱟᱹᱭᱮᱜᱼᱟ᱾ ᱠᱟᱨᱚᱱ ᱱᱩᱠᱩᱣᱟᱜ ᱡᱟᱦᱟᱸ ᱠᱟᱞᱟᱨ ᱦᱮᱸᱱᱟᱜᱼᱟ ᱦᱚᱲᱢᱚ ᱨᱮᱱᱟᱜ ᱦᱚᱲᱢᱚ ᱨᱮᱱᱟᱜ ᱡᱟᱦᱟᱸ ᱠᱟᱞᱟᱨ ᱠᱟᱱᱟ ᱚᱱᱟ ᱠᱟᱞᱟᱨ ᱫᱚ ᱮᱠᱟᱞ ᱜᱮ ᱮᱠᱫᱚᱢ ᱦᱩᱲᱩ ᱨᱚᱦᱚᱭ ᱚᱠᱛᱚ ᱡᱟᱦᱟᱸ ᱡᱟᱦᱟᱸ ᱠᱟᱞᱟᱨ ᱧᱮᱞ ᱢᱟ ᱚᱱᱟ ᱠᱷᱚᱱ ᱡᱩᱫᱟᱹᱜᱮ ᱢᱮᱱᱠᱷᱟᱱ ᱦᱩᱲᱩ ᱡᱚᱠᱷᱚᱱ ᱵᱚ ᱤᱨᱟ ᱥᱮᱢ ᱚᱝᱠᱟ ᱜᱮ ᱟᱫᱚ ᱵᱟᱵᱮᱱ ᱵᱩᱡᱽ ᱫᱟᱲᱮᱭᱟᱜᱼᱟ ᱡᱮ ᱚᱱᱟ ᱦᱩᱲᱩ ᱚᱠᱟᱨᱮ ᱵᱚᱞᱚ ᱠᱟᱱᱟᱭ ᱦᱩᱲᱩ ᱤᱭᱟᱹ ᱨᱮ ᱩᱱᱤ ᱵᱤᱧ ᱫᱚ ᱟᱨᱠᱤ ᱦᱟᱸᱜ ᱛᱚ ᱱᱚᱣᱟ ᱫᱚ ᱟᱹᱰᱤ ᱵᱚᱛᱚᱨ ᱜᱮᱭᱟ ᱜᱚᱝᱠᱮ᱾ ᱠᱟᱨᱚᱱ ᱩᱱᱤᱭᱟ ᱦᱚᱲᱢᱚ ᱨᱮᱱᱟᱜ ᱜᱚᱴᱷᱚᱱ ᱱᱟᱥᱮ ᱚᱱᱟ ᱦᱩᱲᱩ ᱡᱚᱠᱷᱚᱱ ᱵᱤᱞᱤᱜᱼᱟᱥᱮ ᱚᱱᱮ ᱚᱝᱠᱟ ᱜᱮ ᱟᱨᱠᱤ᱾
ᱦᱳᱭ ᱦᱳᱭ ᱜᱚᱝᱠᱮ ᱚᱝᱠᱟ ᱜᱮ ᱟᱨ ᱪᱮᱫ
ᱵᱟᱹᱠᱤᱱ ᱵᱩᱡᱽ ᱫᱟᱲᱮᱭᱟᱜ ᱟᱨᱠᱤ ᱛᱚ ᱱᱚᱣᱟ ᱠᱚᱫᱚ ᱟᱹᱰᱤ ᱵᱚᱛᱚᱨ ᱜᱮᱭᱟ ᱟᱨᱠᱤ᱾ ᱟᱫᱚ ᱡᱟᱣ ᱜᱮ ᱚᱝᱠᱟ ᱜᱮ ᱱᱤᱡᱮᱨᱟᱜ ᱱᱤᱨᱟᱯᱚᱛᱛᱟ ᱵᱟᱧᱪᱟᱣ ᱞᱟᱹᱜᱤᱫ ᱛᱮ ᱟᱵᱚ ᱦᱚᱸ ᱚᱝᱠᱟᱜ ᱜᱮ ᱢᱮᱱᱟᱜ ᱵᱩᱱᱟ ᱟᱨᱠᱤ᱾ ᱱᱤᱡᱮᱨᱟᱜ ᱵᱟᱧᱪᱟᱣ ᱞᱟᱹᱜᱤᱫ ᱛᱮ ᱢᱤᱫᱽᱴᱟᱝ ᱪᱤᱛᱟᱱ ᱢᱤᱫᱽᱴᱟᱝ ᱠᱷᱩ ᱛᱤ ᱵᱚᱱ ᱪᱟᱞᱟᱣᱮᱜ ᱜᱮᱭᱟ ᱦᱚᱸ᱾
ᱦᱮᱸ ᱦᱳᱭ ᱜᱚᱝᱠᱮ ᱦᱳᱭ᱾ ᱦᱳᱭ ᱜᱚᱝᱠᱮ ᱟᱨ ᱜᱚᱝᱠᱮ ᱟᱯᱮ ᱥᱮᱱ ᱫᱟᱜ ᱮ ᱡᱟᱹᱲᱤᱭ ᱫᱟ?
ᱵᱟᱸᱝᱟ ᱮᱠᱟᱞ ᱱᱤᱛᱳᱜ ᱫᱚ ᱵᱟᱭ ᱫᱟᱜᱽ ᱭᱫᱟ ᱱᱤᱛᱳᱜ ᱫᱚ ᱥᱤᱛᱩᱝ ᱠᱟᱜᱼᱟᱭ᱾ ᱟᱪᱪᱷᱟ ᱟᱪᱪᱷᱟ ᱟᱯᱮᱥᱮᱫ, ᱫᱟᱜᱽ ᱡᱟᱹᱲᱤᱭ ᱫᱟᱭ ᱱᱤᱛᱚ ᱫᱚ?
ᱦᱳᱭ ᱦᱳᱭ ᱦᱳᱭ ᱜᱚᱢᱠᱮ ᱟᱫᱚ ᱠᱟᱹᱴᱤᱡ ᱟᱹᱞᱤᱧ ᱦᱚ ᱞᱤᱧ ᱛᱮᱞᱤᱧ ᱦᱮᱡ ᱠᱟᱱᱟ ᱟᱫᱚ ᱪᱟᱛᱚ ᱠᱚᱛᱚ ᱵᱟᱹᱱᱩᱜᱼᱟ ᱟᱫᱚ ᱠᱟᱹᱴᱤᱡ ᱫᱟᱜᱽ ᱡᱟᱲᱤ ᱭᱟᱹᱞᱤᱧ ᱠᱟᱱᱟ ᱪᱮᱜ᱾
ᱟᱪᱪᱷᱟ ᱛᱟᱦᱚᱞᱮ ᱚᱲᱟᱜ ᱥᱮᱫᱽ ᱫᱚ ᱨᱩᱣᱟᱹᱲᱚᱜ ᱵᱮᱱ ᱫᱷᱤᱨᱮ ᱫᱷᱤᱨᱮ᱾ ᱫᱟᱜ ᱡᱟᱹᱲᱤᱭᱮᱜ ᱠᱷᱟᱱ ᱫᱚ ᱜᱚᱝᱠᱮ ᱟᱹᱞᱤᱧ ᱦᱚᱸ ᱫᱷᱤᱨᱮ ᱫᱷᱤᱨᱮ ᱢᱟᱱᱮ ᱚᱲᱟᱜ ᱢᱚᱱᱮ ᱦᱮᱸ ᱦᱩᱹ ᱱᱩᱭ ᱦᱚ ᱚᱠᱛᱚ ᱠᱚᱦᱚᱸ ᱦᱩᱭ ᱦᱮᱡ ᱟᱠᱟᱱᱟ ᱟᱨ ᱢᱤᱫ ᱢᱤᱱᱤᱴ ᱠᱷᱟᱱ ᱜᱮ ᱦᱟᱸᱜ ᱪᱟᱵᱟᱜ ᱛᱟᱞᱟᱝᱟ ᱟᱞᱟᱝᱟᱜ ᱦᱚᱸ᱾
ᱠᱷᱳᱭ ᱜᱚᱝᱠᱮ ᱟᱞᱤᱧ ᱦᱚᱸᱢᱟᱱᱮ ᱜᱚᱢᱠᱮ ᱟᱞᱤᱧ ᱞᱤᱧ ᱵᱟᱰᱟᱭᱟ ᱡᱮ ᱥᱮᱛᱟᱜ ᱨᱮᱱ ᱯᱮ ᱫᱚ ᱛᱤ ᱜᱷᱟᱹᱲᱤᱡ ᱵᱟᱝᱠᱚ ᱛᱟᱦᱮᱱᱟ ᱪᱮᱫ? ᱦᱳᱭ ᱮᱱᱛᱮ ᱨᱮᱦᱚᱸ ᱱᱮᱛᱟᱨ ᱫᱤᱱ ᱫᱚ ᱢᱟᱱᱮ ᱟᱨ ᱪᱮᱫ ᱢᱟᱱᱮ ᱪᱟᱥᱵᱟᱥ ᱫᱤᱱ ᱛᱚ᱾ ᱢᱟᱱᱮ ᱱᱤᱢᱱᱚ ᱪᱟᱯ ᱠᱚ ᱛᱟᱦᱮᱱ ᱜᱮᱭᱟ ᱟᱨ ᱪᱮᱫ᱾
ᱦᱩᱸ ᱦᱩᱸ᱾
ᱦᱳᱭ ᱟᱨ ᱪᱮᱫ ᱚᱱᱟ ᱠᱩ ᱛᱟᱦᱮᱸ ᱞᱮᱱ ᱠᱷᱟᱱ ᱫᱚ ᱢᱟᱱᱮ ᱟᱹᱰᱤ ᱨᱮᱜᱮ ᱡᱷᱚᱢᱚᱨ ᱡᱷᱚᱢᱚᱨ ᱜᱮ ᱟᱨ ᱫᱟᱜ ᱮ ᱡᱟᱲᱤᱭᱟᱭ ᱪᱮ?
ᱟᱫᱚ ᱜᱚᱢᱠᱮ ᱟᱫᱚ ᱟᱵᱮᱱ ᱫᱚ ᱦᱟᱸᱜ ᱠᱩᱞᱤ ᱵᱤᱱᱤᱧ ᱪᱮᱫ ᱞᱮᱠᱟ ᱵᱮᱱ ᱠᱩᱥᱤᱭᱟᱜᱼᱟ? ᱟᱹᱛᱩ ᱫᱤᱥᱚᱢ ᱵᱮᱱ ᱠᱩᱥᱤᱭᱟᱜᱼᱟ ᱥᱮ ᱥᱚᱦᱚᱨ ᱵᱟᱡᱟᱨ ᱵᱮᱱ ᱠᱩᱥᱤᱭᱟᱜᱼᱟ ᱥᱮ ᱪᱮᱫᱮᱠᱟᱱᱟᱜ ᱡᱟᱭᱜᱟᱟᱨ ᱨᱮ ᱛᱟᱦᱮᱱ ᱵᱮᱱ ᱠᱩᱥᱤᱭᱟᱜ ᱠᱟᱱᱟ?
ᱢᱟᱱᱮ ᱟᱹᱛᱩ ᱫᱤᱥᱚᱢ ᱥᱟᱶᱛᱮ ᱵᱟᱡᱟᱨ ᱫᱤᱥᱚᱢ ᱦᱚᱸᱞᱤᱧ ᱢᱟᱱᱮ ᱵᱟᱱᱟᱨ ᱜᱮᱞᱤᱧ ᱠᱩᱥᱤᱭᱟᱜᱼᱟ ᱟᱨ ᱪᱮᱫ᱾ ᱢᱮᱱᱠᱷᱟᱱ ᱵᱟᱡᱟᱨ ᱵᱟᱡᱟᱨ ᱫᱤᱥᱚᱢ ᱨᱮᱱᱟᱜ ᱞᱟᱭᱚᱝ ᱫᱚ ᱠᱟᱹᱴᱤᱡᱟᱱ ᱢᱟᱱᱮ ᱟᱞᱟᱫᱟ ᱜᱮ ᱵᱩᱡᱷᱟᱹᱜᱼᱟ ᱢᱟᱱᱮ ᱚᱸᱰᱮ ᱫᱚ ᱜᱟᱹᱰᱤ ᱠᱩ ᱩᱱᱟᱹᱜ ᱥᱟᱹᱰᱤ ᱠᱚ ᱥᱟᱶᱛᱮ ᱢᱟᱱᱮ ᱟᱭᱢᱟ ᱞᱮᱠᱟᱱ ᱢᱟᱱᱮ ᱢᱤᱫᱴᱮᱱ ᱢᱟᱱᱮ ᱥᱟᱰᱮ ᱟᱸᱡᱚᱢᱚᱜᱼᱟ᱾ ᱟᱨ ᱚᱱᱠᱟ ᱵᱷᱟᱵ ᱛᱮᱦᱚᱸ ᱞᱟᱭᱚᱝ ᱦᱚᱸ ᱵᱟᱵᱮᱱ ᱧᱟᱢᱟ᱾ ᱢᱮᱱᱠᱷᱟᱱ ᱵᱟᱡᱟᱨ ᱫᱤᱥᱚᱢ ᱠᱷᱚᱱ ᱟᱹᱛᱩ ᱫᱤᱥᱚᱢ ᱫᱚ ᱱᱟᱯᱟᱭ ᱞᱟᱭᱚᱝ ᱵᱮᱱ ᱧᱟᱢᱟ᱾ ᱥᱮ ᱢᱤᱫᱴᱮᱱ ᱦᱚᱭᱞᱚᱝ ᱠᱚᱨᱮᱱᱟᱜ ᱥᱟᱶᱛᱮ ᱧᱮᱞ ᱡᱚᱝ ᱦᱚᱸ ᱡᱟᱹᱭᱜᱟ ᱠᱚ ᱱᱟᱯᱟᱭ ᱱᱟᱯᱟᱭ ᱡᱤᱱᱤᱥ ᱠᱚ ᱧᱮᱞ ᱧᱟᱢᱚᱜ-ᱟ ᱟᱨ ᱪᱮᱫ᱾ ᱛᱟᱞᱦᱮ ᱚᱱᱟ ᱠᱚᱨᱮ ᱦᱚᱸ ᱟᱵᱚ ᱫᱚ ᱪᱟᱞᱟᱣ ᱞᱟᱹᱠᱛᱤ ᱠᱟᱱ ᱛᱟᱵᱚᱱᱟ ᱢᱟᱱᱮ ᱡᱮᱢᱚᱱ ᱤᱥᱠᱩᱞ ᱠᱚᱞᱮᱡᱽ᱾ ᱠᱩ ᱫᱚ ᱵᱟᱡᱟᱨ ᱫᱤᱥᱚᱢ ᱨᱮᱜᱮ ᱛᱟᱦᱮᱱᱟ ᱥᱮ᱾ ᱦᱳᱭ ᱚᱱᱟ ᱠᱷᱟᱹᱛᱤᱨ ᱛᱮ ᱢᱟᱱᱮ ᱵᱟᱡᱟᱨ ᱫᱤᱥᱚᱢ ᱦᱚᱸ ᱞᱟᱹᱠᱛᱤ ᱜᱮᱭᱟ ᱟᱵᱚᱣᱟᱜ ᱫᱚ ᱢᱟᱱᱮ ᱵᱟᱱᱟᱨ ᱴᱟᱜ ᱜᱮ ᱟᱨ ᱪᱮᱫ ᱢᱟᱱᱮ ᱟᱹᱛᱩ ᱫᱤᱥᱚᱢ ᱥᱟᱶ ᱵᱟᱡᱟᱨ ᱫᱤᱥᱚᱢ ᱵᱟᱱᱟᱨ ᱜᱮ ᱫᱚᱨᱠᱟᱨᱟ ᱪᱮᱫ ᱢᱟᱱᱮ ᱵᱟᱱᱟᱨ ᱫᱤᱥᱚᱢ ᱜᱮ ᱟᱵᱮᱱ ᱞᱤᱝᱠ ᱫᱚᱦᱚᱭ ᱦᱩᱭᱩᱜ ᱛᱟᱵᱤᱱᱟ᱾ ᱟᱹᱛᱩ ᱫᱤᱥᱚᱢ ᱦᱚᱸ ᱫᱟᱨᱟᱱ ᱵᱮᱱ ᱥᱟᱶᱛᱮ